ᱟᱨ ᱨᱚᱲ ᱠᱚᱫᱚ ᱵᱮᱱ ᱟᱸᱡᱚᱢ ᱮᱫᱟ ᱛᱚ ᱵᱟᱝ ᱢᱚᱡᱽ ᱜᱮ?
ᱦᱮᱸ ᱨᱚᱲ ᱫᱚ ᱱᱟᱜ ᱠᱷᱟᱱ ᱨᱤᱞᱟᱹᱢᱟᱞᱟ ᱧᱚᱜᱼᱟ ᱾
ᱟᱪᱪᱷᱟ ᱱᱟᱯᱟᱭ ᱠᱟᱛᱷᱟ ᱜᱮ ᱛᱟᱦᱚᱞᱮ ᱾
ᱟᱨ ᱦᱳᱭ, ᱟᱨ ᱟᱹᱞᱤᱧᱟᱜ ᱨᱚᱲ ᱵᱮᱱ ᱟᱸᱡᱚᱢ ᱧᱟᱢ?
ᱦᱮᱸ, ᱜᱚᱝᱠᱮ ᱨᱚᱲ ᱵᱮᱥ ᱜᱮ ᱞᱤᱧ ᱟᱸᱡᱚᱢᱮᱫᱟ ᱛᱚ ᱾
ᱟᱪᱪᱷᱟ ᱟᱪᱪᱷᱟ ᱟᱪᱪᱷᱟ ᱾
ᱟᱫᱚ ᱜᱚᱝᱠᱮ ᱱᱤᱭᱟᱹ ᱦᱮᱸᱦᱳᱭ ᱜᱚᱝᱠᱮ, ᱥᱟᱹᱜᱩᱱ ᱥᱮᱛᱟᱜ ᱫᱤᱭᱮ ᱜᱚᱝᱠᱮ ᱱᱚᱣᱟ ᱠᱚ ᱚᱠᱛᱚ ᱨᱮᱫᱚ ᱪᱮᱫ ᱪᱤᱠᱟᱹ ᱵᱟᱲᱟᱭ ᱦᱩᱭᱩᱜ ᱠᱟᱱᱟ?
ᱚ ᱱᱤᱭᱟᱹ ᱚᱠᱛᱚ ᱨᱮᱫᱚ ᱱᱟᱜ ᱠᱷᱟᱱ ᱱᱚᱜᱼᱚᱭ ᱵᱮᱨᱮᱫ ᱵᱟᱲᱟ ᱠᱟᱛᱮ ᱦᱩᱛᱩᱢ ᱵᱟᱲᱟ ᱠᱟᱛᱮᱫ ᱱᱟᱥᱛᱟ ᱵᱟᱲᱟ ᱠᱟᱛᱮᱫ ᱱᱤᱛᱚᱜ ᱫᱚ ᱱᱟᱜ ᱠᱷᱟᱱ ᱫᱩᱲᱩᱵ ᱵᱟᱲᱟ᱾
ᱚ ᱟᱪᱪᱷᱟ, ᱡᱟᱭᱦᱳᱠ ᱜᱚᱝᱠᱮ᱾ ᱡᱟᱦᱟᱱᱟᱜ ᱠᱚ ᱦᱮᱸ ᱾
ᱟᱫᱚ ᱚᱠᱟ ᱨᱤᱢᱤᱞ ᱠᱚ ᱥᱮᱛᱟᱜ ᱠᱷᱚᱱ ᱜᱮ ᱨᱟᱠᱟᱵ ᱟᱠᱟᱫᱟᱭ ᱛᱚ ᱾
ᱦᱮᱸ ᱦᱮᱸ ᱦᱮᱸ ᱨᱤᱢᱤᱞ ᱫᱚ ᱟᱹᱰᱤ ᱡᱳᱨ ᱜᱮ ᱨᱟᱠᱟᱵ ᱠᱟᱱᱟ ᱾
ᱚ ᱦᱳᱭ ᱦᱳᱭ ᱦᱳᱭ, ᱟᱫᱚ ᱱᱟᱜ ᱠᱟᱱᱟ ᱚᱱᱟᱛᱮ ᱱᱤᱛᱚᱜ ᱫᱚ ᱚᱲᱟᱜ ᱨᱮᱜᱮ ᱫᱩᱲᱩᱵ ᱵᱟᱲᱟ ᱦᱩᱭ ᱠᱟᱱᱟ, ᱵᱟᱭᱨᱮ ᱥᱮᱫ ᱫᱚ ᱵᱟᱝ ᱪᱟᱞᱟᱣ ᱵᱟᱲᱟ ᱦᱩᱭ ᱟᱠᱟᱱᱟ ᱾
ᱦᱩᱸ ᱾
ᱨᱤᱢᱤᱞ ᱠᱚ ᱧᱮᱞᱚᱜ ᱠᱟᱱᱟ ᱛᱚ ᱾
ᱦᱮᱸ ᱦᱮᱸ, ᱱᱚᱛᱮ ᱦᱚᱸ, ᱚᱱᱠᱟ ᱞᱮᱠᱟᱜᱮ ᱨᱤᱢᱤᱞ ᱟᱠᱟᱫᱟᱭ ᱵᱟᱝ ᱫᱚ ᱵᱟᱝ
ᱟᱪᱪᱷᱟ, ᱛᱟᱦᱚᱞᱮ ᱟᱹᱵᱤᱱ ᱫᱚ ᱪᱮᱫ ᱠᱚᱵᱤᱱ ᱪᱤᱠᱟᱹᱭᱮᱫᱟ?
ᱟᱹᱞᱤᱧ ᱦᱚᱸ ᱜᱚᱝᱠᱮ, ᱦᱚᱸᱜᱼᱚᱭ ᱱᱤᱛᱚᱜ ᱫᱚ ᱪᱮᱫ ᱠᱚ ᱢᱮᱱᱟᱠᱚ ᱟᱹᱞᱤᱧ ᱠᱟᱹᱴᱤᱡ ᱵᱟᱡᱟᱨ ᱥᱮᱫ ᱞᱤᱧ ᱪᱟᱞᱟᱣ ᱞᱮᱱᱟ ᱾ ᱛᱟᱦᱚᱞᱮ ᱟᱫᱚ ᱚᱱᱛᱮ ᱠᱷᱚᱱᱟᱜ ᱜᱮ ᱨᱩᱣᱟᱹᱲ ᱦᱩᱭᱱᱟ, ᱫᱤᱭᱮ ᱱᱚᱜᱼᱚᱭ ᱾ ᱢᱚᱱᱮ ᱦᱩᱭᱩᱜ ᱠᱟᱱᱟ ᱠᱟᱹᱴᱤᱡ ᱡᱚᱢ ᱵᱟᱲᱟ ᱦᱩᱭᱩᱜᱼᱟ ᱾ᱟᱫᱚ ᱨᱤᱢᱤᱞ ᱠᱚᱦᱚᱸ ᱨᱤᱢᱤᱞ ᱟᱠᱟᱫᱟᱭ ᱢᱚᱱᱮ ᱦᱩᱭᱩᱜ ᱮᱠᱴᱩ ᱯᱚᱨᱮ ᱡᱚᱢ ᱦᱩᱭᱩᱜᱼᱟ ᱦᱟᱸᱜ ᱾
ᱟᱪᱪᱷᱟ ᱟᱪᱪᱷᱟ ᱟᱪᱪᱷᱟ ᱾ ᱱᱟᱯᱟᱭ ᱜᱮ ᱛᱟᱦᱚᱞᱮ ᱾
ᱨᱚᱦᱚᱭ ᱠᱚᱫᱚ ᱛᱟᱦᱚᱞᱮ ᱛᱤᱱ ᱥᱟᱺᱜᱤᱧ ᱮᱱᱟ ᱜᱚᱝᱠᱮ?
ᱟᱨ ᱨᱚᱦᱚᱭ ᱫᱚ ᱱᱟᱜ ᱠᱷᱟᱱ ᱟᱹᱞᱤᱧ ᱥᱮᱫ ᱫᱚ ᱧᱮᱞ ᱞᱮᱠᱷᱟᱱ ᱨᱚᱦᱚᱭ ᱠᱚᱫᱚ ᱟᱹᱣᱨᱤ ᱞᱮ ᱮᱛᱚᱦᱚᱵ ᱫᱟᱲᱮᱭᱟᱜᱼᱟ ᱾ ᱟᱨ ᱚᱱᱠᱟ ᱫᱟᱜ ᱡᱟᱹᱲᱤ ᱵᱟᱭ ᱫᱟᱜ ᱡᱟᱹᱲᱤᱭᱟᱞᱮ ᱠᱟᱱᱟ ᱾
ᱚᱸᱻ ᱾
ᱟᱫᱚ ᱤᱱᱟᱹ ᱠᱷᱟᱹᱛᱤᱨ ᱜᱮ ᱱᱤᱛᱚᱜ ᱦᱚᱸ ᱟᱹᱣᱨᱤ ᱨᱮᱞᱮ ᱮᱛᱚᱦᱚᱵ ᱫᱟᱲᱮᱭᱟᱜᱼᱟ ᱾
ᱚ ᱟᱫᱚ ᱜᱚᱝᱠᱮ ᱟᱞᱮ ᱥᱮᱫ ᱦᱚᱸ ᱚᱱᱠᱟ ᱜᱮ ᱫᱟᱜ ᱡᱟᱹᱲᱤ ᱫᱚ ᱫᱟᱜ ᱡᱟᱹᱲᱤ ᱜᱮ ᱵᱟᱝ ᱫᱚ ᱵᱟᱝ ᱛᱚ ᱟᱫᱚ ᱠᱟᱹᱴᱤᱡ ᱥᱩᱛᱤᱧᱚᱜ ᱮ ᱫᱟᱜ ᱞᱮᱱᱠᱷᱟᱱ ᱫᱚ ᱠᱷᱩᱵ ᱵᱷᱟᱜᱤᱜᱼᱟ ᱱᱚᱣᱟ ᱫᱚ ᱢᱟᱱᱮ ᱵᱟᱹᱭᱦᱟᱹᱲ ᱠᱚᱫᱚ ᱡᱟᱦᱟᱸᱭ ᱠᱚᱣᱟᱜ ᱢᱮᱱᱟᱜ ᱛᱟᱠᱚ ᱩᱱᱠᱩ ᱠᱚᱫᱚ ᱴᱷᱤᱠ ᱜᱮᱭᱟ ᱟᱫᱚ ᱱᱚᱣᱟ ᱥᱚᱯᱷᱟ ᱫᱚ ᱵᱟᱹᱭᱦᱟᱹᱲ ᱨᱮ ᱫᱚ ᱵᱟ. ᱱᱩᱜᱼᱟ ᱛᱟᱦᱞᱮ ᱟᱫᱚ ᱠᱷᱩᱵ ᱮᱠᱴᱟ ᱫᱚ ᱨᱚᱦᱚᱭ ᱨᱮᱱᱟᱜ ᱫᱚ ᱛᱩᱲᱡᱳ ᱫᱚ ᱵᱟᱹᱱᱩᱜ ᱛᱟᱞᱮᱭᱟ ᱟᱨ ᱡᱮᱦᱮᱛᱩ ᱜᱷᱩᱴᱩ ᱨᱮ ᱟᱨ ᱜᱷᱩ ᱴᱩ ᱨᱮᱱᱟᱜ ᱪᱟᱨᱟ ᱠᱚ ᱦᱚᱸ ᱮᱠᱷᱚᱱᱚ ᱟᱹᱣᱨᱤᱭᱟ ᱛᱟᱞᱮ ᱫᱤᱱ ᱞᱟᱦᱟᱞᱮ ᱜᱤᱰᱤ ᱠᱮᱫᱟᱞᱮ ᱪᱟᱨᱟ ᱠᱚ ᱮᱠᱷᱚᱱᱳ ᱚᱱᱟ ᱫᱚ ᱟᱹᱣᱨᱤ ᱭᱟᱛᱟᱞᱮᱭᱟ᱾
ᱦᱚᱸᱻ
ᱛᱟᱦᱮᱞᱮ ᱢᱤᱫ ᱜᱚᱜ ᱠᱟᱱ ᱜᱮᱭᱟᱵᱚᱱ ᱛᱟᱦᱮᱞᱮ᱾ ᱵᱟᱠᱷᱟᱱ ᱫᱚ ᱠᱤᱪᱷᱩᱼᱠᱤᱪᱷᱩ ᱴᱚᱴᱷᱟ ᱫᱚᱞᱤᱧ ᱟᱸᱡᱚᱢ ᱟᱠᱟᱫ ᱠᱮᱭᱟ ᱚᱱᱠᱟ ᱫᱚ ᱨᱚᱦᱚᱭ ᱠᱚᱫᱚ ᱠᱚ ᱥᱟᱹᱛ ᱟᱹᱜᱩᱭᱮᱫᱟ ᱥᱮᱠᱚ ᱥᱟᱹᱨᱫᱤ ᱜᱚᱜᱼᱟᱠᱟᱱ ᱜᱮᱭᱟ᱾ ᱟᱫᱚ ᱚᱱᱟᱜᱮ ᱟᱨ ᱞᱟᱹᱭ ᱫᱟᱹᱞᱤᱧ ᱠᱟᱹᱴᱤᱡ ᱱᱮᱴᱣᱟᱨᱠ ᱯᱨᱳᱵᱽᱞᱮᱢᱚᱜ ᱠᱟᱱ ᱛᱟᱹᱵᱤᱱᱟ ᱨᱚᱲ ᱵᱟᱝ ᱟᱸᱡᱚᱢ ᱧᱟᱢᱚᱜ ᱠᱟᱱᱟ ᱵᱮᱥ ᱧᱚᱜ ᱾
ᱞᱟᱹᱭ ᱫᱟᱞᱤᱧ ᱨᱚᱲ ᱵᱟᱝ ᱟᱸᱡᱚᱢᱚᱜ ᱠᱟᱱ ᱛᱟᱵᱤᱱᱟ ᱠᱟᱹᱴᱤᱡ
ᱱᱤᱛᱚᱜ ᱵᱤᱱ ᱟᱸᱡᱚᱢ ᱮᱫᱟ?
ᱦᱳᱭᱼᱦᱳᱭ ᱱᱤᱛᱚᱜ ᱫᱚᱞᱤᱧ ᱟᱸᱡᱚᱢ ᱧᱟᱢ ᱮᱫᱟ᱾
ᱚ ᱛᱟᱦᱚᱞᱮ ᱦᱟᱯᱮ ᱠᱟᱹᱴᱤᱡ ᱟᱹᱞᱤᱧ ᱫᱚᱸ ᱚᱸᱰᱮ ᱠᱷᱱᱟᱜ ᱢᱤᱫ ᱴᱩᱠᱩᱱ ᱞᱤᱧ ᱥᱟᱦᱟ ᱜᱚᱫ ᱞᱮᱱᱟᱞᱤᱧ ᱟᱨᱠᱤ᱾ ᱛᱟᱦᱞᱮ ᱚᱱᱟᱛᱮ ᱦᱳᱭᱛᱳ ᱡᱟᱹᱱᱤᱡ ᱠᱷᱟᱱ ᱵᱟᱝᱵᱤᱱ ᱟᱸᱡᱚᱢᱮᱫ ᱛᱟᱦᱮᱱᱟ ᱟᱨᱠᱤ᱾
ᱦᱳᱭᱼᱦᱳᱭ ᱢᱟᱱᱮ ᱟᱸᱡᱚᱢ ᱫᱚᱞᱤᱧ ᱟᱸᱡᱚᱢᱮᱫ ᱛᱟᱦᱮᱸᱫ ᱟᱹᱰᱤ ᱵᱷᱤᱛᱤᱨ ᱨᱮ᱾
ᱚᱻ ᱟᱪᱪᱷᱟᱼᱟᱪᱪᱷᱟ ᱚᱱᱠᱟᱜᱮ ᱡᱩᱫᱤ ᱠᱟᱹᱴᱤᱡ ᱟᱨ ᱚᱱᱠᱟ ᱜᱮ ᱡᱩᱫᱤ ᱠᱟ. ᱴᱤᱡ ᱚᱱᱠᱟ ᱜᱮ ᱟᱹᱞᱤᱧᱟᱜ ᱜᱩᱱᱢᱟᱱ ᱜᱚᱫᱚᱜ ᱛᱟᱹᱞᱤᱧᱟ ᱠᱟᱹᱴᱤᱡ ᱞᱟᱹᱭ ᱜᱚᱫ ᱵᱤᱱ ᱚᱱᱠᱟ ᱫᱚ ᱦᱟᱸᱜ᱾
ᱦᱳᱭ ᱦᱳᱭ ᱦᱳᱭ ᱾
ᱦᱮᱸᱻ
ᱦᱮᱸ ᱵᱟᱝ ᱵᱩᱡᱩᱜᱚᱜᱼᱟ ᱥᱮ ᱟᱨ ᱟᱹᱞᱤᱧᱟᱜ ᱦᱚᱸ ᱡᱩᱫᱤ ᱚᱱᱠᱟ ᱜᱚᱫᱚᱜ ᱞᱟᱹᱭ ᱜᱚᱫᱟᱵᱤᱱ᱾
ᱟᱪᱷᱟ ᱞᱟᱹᱭ ᱟᱹᱞᱤᱧ ᱦᱟᱸᱜ ᱠᱳᱱᱳ ᱚᱥᱩᱵᱤᱫᱟ ᱵᱟᱝ ᱟᱵᱮᱱᱟᱜ ᱫᱚ ᱮᱠᱷᱚᱱ ᱢᱚᱸᱡᱽ ᱜᱮ ᱟᱸᱡᱚᱢ ᱫᱚ ᱟᱸᱡᱚᱢᱚᱜ ᱠᱟᱱ ᱜᱮᱭᱟ ᱟᱨᱠᱤ ᱾
ᱟᱪᱪᱷᱟᱼᱟᱪᱪᱷᱟ
ᱟᱸᱫᱚ ᱜᱚᱢ ᱦᱮᱸ ᱞᱟᱹᱭ ᱵᱤᱱ ᱚ ᱠᱟᱹᱢᱤ ᱠᱚ ᱦᱮᱸ ᱞᱟᱹᱭᱵᱮᱱ
ᱦᱳᱭᱼᱦᱳᱭ ᱞᱟᱹᱭ ᱮᱫᱟᱞᱤᱧ ᱛᱟᱦᱚᱞᱮ ᱱᱤᱭᱟᱹ ᱜᱷᱟᱹᱲᱤᱡ ᱠᱚᱫᱚ ᱠᱟᱹᱢᱤ ᱠᱚᱫᱚ ᱪᱮᱫ ᱪᱤᱠᱟᱹ ᱵᱟᱲᱟᱭ ᱦᱩᱭᱩᱜ ᱠᱟᱱᱟ?
ᱠᱟᱹᱢᱤ ᱠᱚᱫᱚ ᱜᱚᱢᱠᱮ ᱚᱱᱟ ᱠᱚ ᱡᱟᱦᱟᱸ ᱨᱮᱜᱮ ᱟᱞᱮᱫᱚ ᱚᱱᱟ ᱵᱷᱟᱜᱽ ᱛᱮᱜᱮᱞᱮ ᱨᱚᱦᱚᱭ ᱵᱟᱲᱟᱭᱟ ᱟᱨᱠᱤ ᱦᱩᱲᱩ ᱠᱚᱫᱚ ᱟᱨᱠᱤ ᱢᱟᱱᱮᱼᱢᱟᱱᱮ ᱫᱚᱢᱮ ᱫᱚ ᱢᱟᱱᱮ ᱵᱟᱹᱭᱦᱟᱹᱲ ᱨᱮᱱᱟᱜ ᱫᱚ ᱵᱟᱹᱱᱩᱜ ᱟᱨᱠᱤ ᱛᱟᱦᱚᱞᱮ ᱟᱫᱚ ᱠᱤᱪᱷᱩ ᱚᱱᱟ ᱵᱷᱟᱜᱽ ᱛᱮ ᱨᱚᱦᱚᱭᱟᱞᱮ ᱟᱨᱠᱤ ᱦᱩᱲᱩ ᱠᱚ᱾
ᱚ ᱦᱚ ᱟᱪᱪᱷᱟᱻᱟᱪᱪᱷᱟᱻ ᱟᱪᱪᱷᱟᱻ
ᱛᱟᱦᱚᱞᱮ ᱚᱱᱟ ᱠᱚᱜᱮ ᱟᱨᱠᱤ ᱢᱚᱱᱮ ᱦᱩᱭᱩᱜ ᱠᱟᱱᱟ ᱡᱮ ᱡᱚᱢ ᱵᱟᱲᱟ ᱠᱟᱛᱮᱫ ᱚᱱᱟ ᱟᱲᱮ ᱨᱮᱱᱟᱜ ᱡᱟᱦᱟᱸ ᱠᱚ ᱢᱮᱱᱟᱜᱼᱟ ᱟᱨᱠᱤ ᱠᱤᱪᱷᱩ ᱫᱟᱨᱮ ᱚᱱᱟ ᱠᱚ ᱠᱟᱹᱴᱤᱡ ᱩᱯᱷᱲᱟ ᱩᱠᱷᱲᱟᱹᱣ ᱪᱟᱞᱟᱜ ᱦᱩᱭᱩᱜᱼᱟ ᱟᱨᱠᱤ ᱟᱫᱚ ᱚᱠᱚᱭ ᱫᱚ ᱢᱤᱫ ᱵᱟᱨ ᱫᱤᱱ ᱯᱚᱨᱮ ᱠᱷᱚᱱᱟᱜ ᱜᱮ ᱟᱨᱟᱢᱵᱷᱚ ᱜᱚᱫᱚᱜ-ᱟ ᱟᱨᱠᱤ
ᱚᱻ ᱟᱪᱪᱷᱟᱻ ᱟᱪᱷᱟᱻ ᱟᱪᱷᱟᱻ ᱟᱪᱟ
ᱚᱱᱟᱫᱚ ᱢᱟᱱᱮ ᱚᱱᱟ ᱡᱟᱦᱟᱸ ᱵᱷᱟᱜᱽ ᱛᱮᱱᱟᱜ ᱵᱷᱟᱜᱽ ᱛᱮᱱᱟᱜ ᱢᱮᱱᱟᱜ-ᱟ ᱟᱨᱠᱤ ᱚᱱᱟ ᱠᱚ ᱟᱨᱠᱤ, ᱟᱫᱚ ᱱᱤᱭᱟᱹ ᱦᱮᱸ ᱦᱮᱸ᱾
ᱟᱪᱪᱷᱟ ᱟᱹᱞᱤᱧ ᱦᱚᱸ ᱚᱱᱠᱟ ᱦᱚᱸ ᱠᱟᱹᱢᱤ ᱵᱟᱲᱟᱜ ᱟᱹᱞᱤᱧ ᱥᱮᱫ ᱦᱚᱸ ᱚᱱᱠᱟ ᱠᱷᱮᱛ ᱛᱚᱵᱮ ᱜᱟᱹᱭ ᱠᱚ ᱛᱚᱞ ᱵᱟᱲᱟ ᱠᱟᱜ ᱦᱩᱭᱩᱜ ᱠᱟᱱᱟ᱾
ᱦᱮᱸ ᱦᱮᱸ
ᱟᱨ ᱟᱹᱲᱮ ᱠᱚ ᱡᱩᱲᱟᱹᱣ ᱵᱟᱲᱟ ᱠᱟᱜ ᱦᱩᱭᱩᱜ ᱠᱟᱱᱟ᱾ ᱚᱱᱟ ᱠᱚᱜᱮ ᱠᱟᱹᱢᱤ ᱠᱚ ᱢᱟᱲᱟᱝ ᱠᱟᱜ ᱦᱩᱭᱩᱜ ᱠᱟᱱᱟ ᱟᱫᱚ ᱡᱟᱹᱥᱛᱤ ᱧᱚᱜ ᱮ ᱫᱟᱜ ᱡᱟᱹᱲᱤ ᱞᱮᱠᱷᱟᱱ ᱫᱚ ᱱᱟᱜ ᱠᱷᱟᱱ ᱨᱚᱦᱚᱭ ᱠᱚᱫᱚ ᱮᱛᱚᱦᱚᱵ ᱦᱩᱭᱩᱜᱼᱟ
ᱦᱮᱸ ᱟᱫᱚ ᱦᱚᱸ ᱚ ᱱᱚᱝᱠᱟ ᱫᱟᱜ ᱡᱟᱹᱲᱤ ᱜᱮᱼᱼ ᱛᱚ ᱜᱚᱴᱟᱜ ᱜᱮ ᱢᱟᱱᱮ ᱟᱱᱟᱴ ᱟᱱᱟᱴ ᱠᱟᱫᱟᱭ ᱟᱨᱠᱤ ᱢᱟᱱᱮ ᱟᱨᱼᱼ ᱚᱱᱟ ᱦᱚᱸ ᱪᱮᱫ ᱵᱮᱱ ᱢᱮᱱᱟ ᱦᱤᱥᱠᱤᱼᱼ ᱦᱤᱥᱠᱟ ᱞᱮᱠᱟ ᱦᱩᱭᱩᱜ ᱠᱟᱱᱟ ᱱᱚᱣᱟ ᱫᱚ ᱟᱨᱠᱤ ᱢᱟᱱᱮ ᱨᱟᱹᱜᱤ ᱟᱹᱲᱤᱥ ᱢᱮᱱᱟᱜᱼᱼ ᱚᱠᱟ ᱞᱮᱠᱟ ᱡᱟᱭᱜᱟ ᱡᱟᱭᱜᱟ ᱡᱟᱭᱜᱟ ᱡᱟᱭᱜᱟ ᱫᱚ ᱫᱟᱜ ᱟᱠᱚ ᱠᱟᱱᱟᱭ ᱟᱨ ᱡᱟᱭᱜᱟ ᱡᱟᱭᱜᱟ ᱾ ᱠᱚᱫᱚ ᱫᱚ ᱵᱟᱭ ᱫᱟᱜ ᱟᱠᱚ᱾
ᱦᱳᱭ ᱦᱳᱭ
ᱟᱹᱞᱤᱧ ᱜᱮ ᱠᱚᱴᱟ ᱫᱤᱱ ᱱᱟᱜ ᱟᱹᱞᱤᱧ ᱵᱟᱡᱟᱨ ᱨᱤᱧ ᱪᱟᱞᱟᱣ ᱞᱮᱱᱟᱞᱤᱧ ᱛᱚ ᱟᱞᱮ ᱠᱷᱚᱱᱟᱜ ᱫᱚ ᱠᱟᱹᱴᱤᱡ ᱥᱟᱺᱜᱤᱧ ᱧᱚᱜ ᱜᱮᱭᱟ ᱢᱚᱴᱟᱢᱩᱴᱤ ᱟᱴ ᱱᱚ ᱠᱤᱞᱳᱢᱤᱴᱟᱨ ᱛᱚ ᱚᱸᱰᱮ ᱚᱸᱰᱮ ᱟᱞᱤᱧ ᱞᱤᱧ ᱪᱟᱞᱟᱣ ᱠᱟᱱᱟ ᱫᱟᱜ ᱠᱮᱫᱟᱭ ᱢᱚᱴᱟᱢᱩᱴᱤ ᱡᱟᱹᱱᱤᱡ ᱠᱷᱟᱱ ᱜᱷᱚᱱᱴᱟ ᱠᱟᱱ ᱜᱮ ᱛᱚ ᱟᱹᱞᱤᱧ ᱢᱮᱱᱟᱜ ᱞᱤᱧᱟᱹ ᱚᱸᱰᱮ ᱟᱨ ᱛᱟᱦᱚᱞᱮ ᱟᱹᱞᱤᱧ ᱛᱚ ᱚᱲᱟᱜ ᱠᱷᱚᱱᱟᱜ ᱠᱚ ᱯᱷᱳᱱ ᱟᱹᱞᱤᱧ ᱠᱟᱱᱟ ᱠᱚ ᱢᱮᱱ ᱫᱟᱠᱚ ᱵᱟᱹᱵᱩ ᱡᱚᱠᱷᱚᱱᱮᱢ ᱦᱤᱡᱩᱜᱼᱟ ᱛᱼᱼ ᱛᱟᱦᱚᱞᱮ ᱠᱟᱹᱴᱤᱡ ᱩᱛᱩ ᱛᱮᱟᱱᱟᱜ ᱮᱢ ᱟᱹᱜᱩ ᱛᱚᱨᱟ ᱠᱮᱭᱟ
ᱦᱩᱸ
ᱛᱟᱦᱚᱞᱮ ᱚᱲᱟᱜ ᱠᱷᱚᱱᱟᱜ ᱠᱚ ᱢᱮᱱ ᱮᱫᱟᱠᱚ ᱟᱨ ᱛᱚ ᱟᱹᱞᱤᱧ ᱛᱚ ᱢᱮᱱᱫᱟᱞᱤᱧ ᱦᱟᱯᱳᱭ ᱦᱟᱸᱜ ᱠᱟᱹᱴᱤᱡ ᱫᱮᱨᱤᱜᱼᱟ ᱱᱚᱸᱰᱮ ᱫᱟᱜ ᱮᱠᱷᱚᱱ ᱛᱤᱨᱮ ᱟᱥᱳᱲᱟᱭ ᱛᱚ ᱚᱱᱟ ᱠᱚ ᱚᱲᱟᱜ ᱦᱚᱲ ᱵᱟᱝᱠᱚ ᱯᱟᱹᱛᱭᱟᱹᱜ ᱠᱟᱱᱟ ᱠᱚ ᱢᱮᱱ ᱫᱟᱠᱚ ᱱᱚᱛᱮ ᱫᱚ ᱵᱟᱭ ᱫᱟᱜ ᱫᱟᱭ
ᱚᱸᱰᱮ ᱫᱚᱭ ᱫᱟᱜ ᱮᱫᱟᱭ ᱢᱟᱱᱮ ᱦᱚᱜᱼᱚᱭ ᱱᱚᱝᱠᱟ ᱞᱮᱠᱟ ᱟᱨᱠᱤ
ᱚ ᱦᱳᱭ ᱦᱳᱭ ᱦᱳᱭ ᱚᱱᱠᱟ ᱢᱟ ᱚᱱᱠᱟ ᱦᱮᱸ ᱚᱱᱠᱟ ᱢᱟᱭ ᱚᱱᱠᱟ ᱵᱟᱲᱟᱭ ᱜᱮᱭᱟ ᱦᱳᱭ ᱦᱳᱭ ᱚᱠᱟ ᱠᱚᱨᱮ ᱫᱚᱜᱼ ᱫᱟᱜ ᱫᱟᱭ ᱱᱚᱝᱠᱟ ᱡᱟᱹᱥᱛᱤ ᱧᱚᱜ ᱟᱨ
ᱟᱨ ᱚᱠᱟ ᱵᱟᱭᱟᱜᱫᱟ ᱟ ᱜᱚᱢᱠᱮ ᱛᱟᱦᱚᱞᱮ ᱩᱱᱠᱩ ᱟᱛᱳ ᱦᱚᱲᱠᱚ ᱵᱷᱳᱨ
ᱟ ᱵᱟᱹᱞᱤᱧ ᱟᱸᱡᱚᱢ ᱧᱟᱢᱮᱫ ᱛᱟᱵᱤᱱᱟ ᱠᱟᱹᱴᱤᱡ ᱟᱨᱦᱚᱸ ᱚᱱᱠᱟ ᱯᱨᱚᱵᱞᱮᱢ ᱜᱚᱫᱚᱜ ᱠᱟᱱ ᱛᱟᱵᱤᱱᱟ
ᱯᱩᱴᱠᱟᱹ ᱠᱚᱫᱚ ᱠᱚ ᱦᱩᱭᱩᱜ ᱠᱟᱱ ᱜᱮᱭᱟ ᱥᱮ ᱵᱟᱝ ᱛᱟᱦᱚᱞᱮ
ᱦᱳᱭ ᱦᱳᱭ ᱟᱞᱮ ᱥᱮᱫ ᱫᱚ ᱱᱟᱜ ᱠᱷᱟᱱ ᱦᱚᱭ ᱦᱚᱭ ᱟᱞᱮ ᱥᱮᱱ ᱫᱚ ᱱᱟᱜ ᱠᱷᱟᱱ ᱧᱮᱞ ᱞᱮᱠᱷᱟᱱ ᱩᱫ ᱯᱩᱴᱠᱟᱹ ᱠᱚᱫᱚ ᱱᱤᱛᱚᱜ ᱫᱚ ᱡᱟᱹᱥᱛᱤ ᱜᱮᱠᱚ ᱚᱢᱚᱱ ᱵᱟᱲᱟᱜ ᱠᱟᱱᱟ
ᱦᱩᱸ ᱦᱩᱸ
ᱟᱨ ᱱᱤᱛᱳ ᱢᱟ ᱚᱱᱟ ᱨᱮᱱᱟᱜ ᱥᱤᱡᱤᱱ ᱠᱟᱱ ᱜᱮᱭᱟ ᱥᱮ
ᱦᱮᱸ
ᱩᱫ, ᱯᱩᱴᱠᱟᱹ ᱥᱤᱡᱤᱱ ᱜᱮ ᱦᱳᱭ ᱦᱳᱭ ᱛᱟᱦᱚᱞᱮ ᱚᱱᱠᱟ ᱫᱚᱠᱚ ᱧᱟᱢ ᱵᱟᱲᱟᱜ ᱠᱟᱱ ᱜᱮᱭᱟ
ᱦᱮᱸ ᱛᱟᱦᱚᱞᱮ ᱩᱱᱠᱩ ᱫᱚ ᱟᱹᱠᱷᱨᱤᱧ ᱞᱮᱠᱟ ᱠᱚᱦᱚᱸ ᱠᱚ ᱧᱟᱢᱚᱜ ᱜᱮᱭᱟ ᱥᱮ ᱚᱲᱟᱜ ᱡᱚᱢ ᱠᱚ ᱞᱮᱠᱟ
ᱵᱟᱝ ᱵᱟᱝ ᱚᱱᱠᱟᱧ ᱟᱠᱷᱨᱤᱧ ᱞᱮᱠᱟ ᱦᱚᱸᱠᱚ ᱧᱟᱢᱚᱜ ᱜᱮᱭᱟ ᱟᱨᱼᱼ ᱚᱱᱠᱟ ᱡᱚᱢ ᱞᱮᱠᱟ ᱦᱚᱸ
ᱚ ᱛᱟᱦᱚᱞᱮ ᱚᱱᱟ ᱵᱤᱨ ᱫᱚ ᱥᱩᱨ ᱧᱚᱜ ᱜᱮ ᱥᱮ ᱧᱚᱜ ᱜᱮᱛᱟᱯᱮᱭᱟ ᱵᱤᱨ
ᱵᱟ ᱵᱟᱝ ᱟᱞᱤᱧ ᱥᱮᱫ ᱫᱚ ᱱᱟᱜ ᱠᱷᱟᱱ ᱧᱮᱞ ᱞᱮᱠᱷᱟᱱ ᱫᱚ ᱵᱤᱨ ᱠᱚᱫᱚ ᱚᱲᱟᱜ ᱥᱩᱨ ᱠᱷᱚᱱ ᱜᱮ ᱢᱮᱱᱟᱜ ᱟᱠᱟᱫᱟ ᱡᱟᱹᱥᱛᱤ ᱜᱮ
ᱚ ᱦᱮᱸ ᱦᱮᱸ
ᱟ ᱟᱞᱮ ᱥᱮᱫ ᱫᱚ ᱵᱤᱨ ᱠᱚᱫᱚ ᱡᱟᱹᱥᱛᱤ ᱜᱮ ᱢᱮᱱᱟᱜᱼᱟ
ᱚ
ᱢᱟᱱᱮ ᱚᱱᱠᱟ ᱥᱟᱦᱟᱱ ᱥᱟᱠᱟᱢ ᱥᱮ ᱩᱫ ᱯᱩᱴᱠᱟᱹ ᱚᱱᱟ ᱠᱚᱫᱚ ᱵᱟᱞᱮ ᱚᱵᱷᱟᱵ ᱵᱟᱲᱟᱜ ᱜᱮᱭᱟ
ᱚ ᱛᱟᱦᱞᱮᱫᱚ ᱛᱚ ᱜᱚᱢᱠᱮ ᱱᱟᱯᱟᱭ ᱠᱟᱛᱷᱟ ᱠᱟᱱᱟ ᱱᱚᱣᱟ ᱫᱚ ᱟᱫᱚ ᱜᱚᱢᱠᱮ ᱛᱟᱦᱚᱞᱮ ᱚᱱᱟ ᱡᱟᱦᱟᱸ ᱟᱯᱮ ᱫᱚ ᱚᱱᱮ ᱵᱟᱡᱟᱨ ᱠᱚᱨᱮ ᱱᱮᱛᱟᱨ ᱦᱚᱸ ᱢᱟᱱᱮ ᱟᱵᱚ ᱚᱱᱟ ᱴᱚᱴᱷᱟ ᱨᱤᱱ ᱫᱚ ᱡᱮᱢᱚᱱ ᱦᱟᱴ ᱨᱮᱫᱚ ᱟᱸᱡᱚᱢᱚᱜ ᱛᱟᱦᱮᱱ ᱡᱟᱦᱟᱸᱭ ᱠᱚ ᱢᱟᱱᱮ ᱥᱟᱨᱡ ᱥᱟᱨᱡᱚᱢ ᱵᱟᱜᱟᱱ ᱥᱩᱨ ᱠᱚᱨᱮᱱ ᱦᱚᱲ ᱠᱚᱫᱚ ᱢᱟᱱᱮ ᱚᱠᱟ ᱦᱟᱴ ᱦᱟᱴ ᱠᱚ ᱢᱟᱱᱮ
ᱦᱮᱸ
ᱥᱟᱨᱡᱚᱢ ᱫᱟᱹᱛᱟᱹᱱᱤ ᱠᱚ ᱯᱟᱛᱲᱟ ᱠᱚ ᱟᱨ ᱡᱚᱠᱷᱚᱱ ᱮᱢᱟᱱ ᱠᱚ
ᱦᱮᱸ
ᱦ
ᱦᱮ
ᱦᱩᱭᱩᱜ-ᱟ ᱟᱨ ᱠᱤᱪᱷᱩ ᱫᱤᱱ ᱨᱮ
ᱦᱩᱸ
ᱡᱤᱱᱤᱥ ᱠᱚ ᱦᱟᱴ ᱤᱫᱤ ᱠᱟᱛᱮᱫ ᱠᱚ ᱟᱹᱷᱨᱤᱧ ᱵᱟᱲᱟᱭ ᱛᱟᱦᱮᱱ ᱠᱚ ᱱᱮᱛᱟᱨ ᱠᱚᱫᱚᱠᱚ ᱟᱹᱠᱷᱨᱤᱧ ᱵᱟᱲᱟᱭᱮᱫᱟ ᱥᱮ ᱵᱟᱝ ᱛᱟᱦᱚᱞᱮ
ᱵᱟ ᱵᱟ ᱟᱞᱮ ᱥᱮᱫ ᱫᱚ ᱱᱟᱜ ᱠᱷᱟᱱ ᱱᱮᱛᱟᱨ ᱫᱚ ᱚᱱᱠᱟ ᱵᱟᱝ ᱵᱟᱝ ᱟᱹᱞᱤᱧ ᱥᱮᱫ ᱫᱚ ᱱᱮᱛᱟᱨ ᱫᱚ ᱚᱱᱠᱟ ᱫᱚ ᱵᱟᱹᱞᱤᱧ ᱧᱮᱞ ᱵᱟᱲᱟ ᱟᱠᱟᱫ ᱠᱚᱣᱟ ᱦᱟᱴ ᱠᱚᱨᱮ ᱥᱮ ᱚᱱᱠᱟ ᱵᱟᱡᱟᱨ ᱠᱚᱨᱮ ᱟᱠᱷᱨᱤᱧ ᱫᱚ ᱟᱫᱚ ᱟᱹᱞᱤ ᱥᱮᱫ ᱢᱟ ᱟᱭᱢᱟ ᱜᱚᱴᱟᱜ ᱜᱮ ᱵᱤᱨ ᱠᱚᱫᱚ ᱢᱮᱱᱟᱜ ᱟᱠᱟᱫ ᱜᱮᱭᱟ ᱟᱸᱡᱚᱢ ᱮᱫᱟᱵᱤᱱ ᱞᱟᱹᱭ ᱫᱟᱞᱤᱧ ᱟᱸᱡᱚᱢ ᱮᱫᱟᱵᱤᱱ ᱦᱩᱸ ᱟᱞᱤᱧ ᱥᱮᱫ ᱫᱚ ᱚᱱᱠᱟ ᱟᱭᱢᱟ ᱮᱴᱟᱜᱟᱜ ᱠᱟᱴᱟᱜ ᱠᱟᱱ ᱛᱟᱵᱤᱱᱟ ᱨᱚᱲ ᱠᱟᱹᱴᱤᱡ
ᱟᱛ ᱢᱮᱱ ᱮᱫᱟᱞᱤᱧ ᱟᱵᱤᱱᱟᱜ ᱦᱚᱸ ᱨᱚᱲ ᱠᱟᱹᱴᱤᱡ ᱦᱮᱸ ᱦᱮᱞᱳ ᱜᱚᱝᱠᱮ
ᱦᱳᱭ ᱦᱳᱭ ᱱᱤᱛᱚᱜ ᱵᱤᱱ ᱟᱸᱡᱚᱢ ᱧᱟᱢᱮᱫ ᱛᱟᱹᱞᱤᱧᱟ
ᱦᱮᱸ ᱟᱸᱡᱚᱢ ᱮᱫᱟᱞᱤᱧ ᱟᱵᱟᱨ ᱚᱵᱤᱱᱟᱜ ᱨᱚᱲ ᱦᱚᱸ ᱠᱟᱴᱟᱜ ᱚᱱᱟ ᱜᱮ ᱥᱮ
ᱚ ᱚ ᱟᱪᱪᱷᱟ ᱟᱪᱪᱷᱟ
ᱦ
ᱚᱱᱠᱟ ᱫᱚ ᱱᱮᱴᱣᱟᱨᱠ ᱨᱮᱱᱟᱜ ᱤᱭᱟᱹ ᱛᱚ ᱚᱦᱚᱵᱤᱱ ᱞᱟᱹᱭ ᱠᱮᱭᱟ ᱛᱤᱨᱮ ᱪᱮᱫ ᱪᱤᱠᱟᱹ ᱜᱚᱫᱚᱜ-ᱟ
ᱛᱤ ᱨᱮ ᱪᱮᱫ ᱪᱤᱠᱟᱹ ᱜᱚᱫᱚᱜ-ᱟ
ᱦᱚᱭ ᱟᱨ ᱨᱤᱢᱤᱞ ᱟᱠᱟᱫᱟᱭ ᱛᱚ ᱡᱟᱹᱥᱛᱤ ᱜᱮ ᱚᱱᱟᱛᱮ ᱠᱟᱹᱴᱤᱡ ᱦᱚᱭᱛᱚ ᱤᱭᱟᱹ ᱜᱚᱫᱚᱜ ᱠᱟᱱᱟ ᱦᱳᱭ ᱦᱳᱭ ᱛᱟᱦᱚᱞᱮ ᱜᱚᱝᱠᱮ ᱞᱟᱹᱭ ᱫᱟᱞᱤᱧ ᱟᱵᱤᱱ ᱥᱮᱫ ᱫᱚ ᱚᱱᱠᱟ ᱵᱤᱨ ᱠᱚᱫᱚ ᱢᱮᱱᱟᱜ ᱟᱠᱟᱫᱟ ᱥᱮ ᱵᱟᱝ
ᱦᱮᱸ ᱜᱚᱢᱠᱮ ᱵᱤᱨ ᱠᱚᱫᱚ ᱢᱮᱱᱟᱜ ᱫᱚ ᱢᱮᱱᱟᱜ ᱜᱮᱭᱟ ᱵᱟᱝ ᱫᱚ ᱵᱟᱝ ᱟᱫᱚ ᱟᱞᱮ ᱠᱷᱚᱱᱟᱜ ᱫᱚ ᱵᱤᱨ ᱫᱚ ᱠᱟᱹᱴᱤᱡ ᱥᱟᱦᱟ ᱧᱚᱜ ᱨᱮᱜᱮᱭᱟ
ᱟᱫᱚ ᱪᱟᱞᱟᱣ ᱫᱚᱠᱚ ᱪᱟᱞᱟᱜ ᱜᱮᱭᱟ ᱠᱚ ᱟᱫᱚ ᱜᱚᱝᱠᱮ ᱟᱞᱮ ᱫᱚ ᱪᱮᱫ ᱞᱤᱧ ᱢᱮᱱᱟ ᱛᱟᱦᱚᱞᱮ ᱱᱚᱰᱮ ᱫᱚ ᱠᱟᱹᱴᱤᱡ ᱥᱟᱺᱜᱤᱧ ᱢᱟᱱᱮ ᱥᱟᱺᱜᱤᱧ ᱧᱚᱜ ᱜᱮᱭᱟᱠᱤ ᱛᱟᱦᱚᱞᱮ ᱟᱞᱮ ᱱᱚᱸᱰᱮ ᱠᱷᱚᱱᱟᱜ ᱠᱚ ᱪᱟᱞᱟᱜ ᱟᱠᱚ ᱡᱚᱠᱷᱚᱱ ᱢᱟᱱᱮ ᱟᱹᱰᱤ ᱨᱮ ᱪᱟᱞᱟᱜ ᱦᱩᱭᱩᱜ ᱛᱟᱠᱚᱣᱟ ᱟᱨᱠᱤ ᱟᱹᱰᱤ ᱵᱷᱳᱨ ᱛᱮ ᱟᱨᱠᱤ ᱢᱚᱴᱟᱢᱩᱴᱤ ᱥᱮᱛᱟᱜ ᱧᱚᱜ ᱜᱮᱠᱚ ᱪᱟᱞᱟᱜ ᱟᱠᱚ ᱢᱟᱱᱮ ᱵᱮᱲᱟ ᱨᱟᱠᱟᱵ ᱛᱮᱫᱚ ᱠᱚ ᱛᱤᱭᱟᱜᱟᱠᱚ ᱟᱨ ᱚᱱᱠᱟ ᱥᱮᱛᱟᱜ ᱧᱚᱜ ᱵᱟᱝ ᱪᱟᱞᱟᱣ ᱞᱮᱱᱠᱷᱟᱱ ᱫᱚ ᱩᱫ ᱠᱩᱦᱚᱸ ᱵᱟᱝᱠᱚ ᱧᱟᱢ ᱜᱮᱭᱟ ᱠᱚ ᱟᱫᱚ ᱮᱱᱮᱠᱷᱟᱱ ᱫᱚ ᱟᱹᱰᱤ ᱜᱷᱟᱹᱲᱤᱡ ᱛᱟᱸᱦᱮᱱ ᱦᱩᱭᱩᱜ ᱛᱟᱵᱤᱱᱟ ᱥᱮᱛᱟᱜ ᱨᱮᱵᱮᱱ ᱪᱟᱞᱟᱣ ᱠᱚᱜ-ᱟ ᱮᱜᱟᱨᱚᱴᱟ ᱵᱚᱨᱚᱴᱟ ᱥᱮᱫ ᱵᱤᱱ ᱦᱤᱡᱩᱜ-ᱟ
ᱚᱸ ᱟᱪᱪᱷᱟ ᱟᱪᱪᱷᱟ ᱟᱪᱪᱷᱟ
ᱟᱨ ᱩᱫ ᱵᱟᱝ ᱧᱟᱢ ᱞᱮᱠᱷᱟᱱ ᱜᱮ ᱪᱟᱦᱟᱵ ᱵᱟᱲᱟ ᱦᱚᱸ ᱦᱟᱱᱛᱮ ᱱᱚᱛᱮ ᱵᱷᱟᱹᱜᱤ ᱵᱟᱝ ᱵᱩᱡᱷᱟᱹᱜ-ᱟ
ᱦᱳᱭ ᱦᱳᱭ ᱦᱳᱭ ᱦᱳᱭ ᱟᱨ ᱩᱫ ᱯᱩᱴᱠᱟᱹ ᱵᱤᱱ ᱧᱟᱢ ᱞᱮᱠᱚ ᱠᱷᱟᱱ ᱨᱟᱹᱥᱠᱟᱹ ᱜᱮᱵᱤᱱ ᱵᱩᱡᱽᱼᱟ
ᱦᱮᱸ ᱨᱟᱹᱥᱠᱟᱹ ᱜᱮ ᱠᱟᱹᱴᱤᱡ ᱵᱩᱡᱷᱟᱹᱜ-ᱟ ᱟᱨᱠᱤ
ᱦᱳᱭ ᱦᱳᱭ ᱵᱟᱝ ᱧᱟᱢ ᱞᱮᱠᱚ ᱠᱷᱟᱱ ᱫᱚ ᱠᱟᱹᱴᱤᱡ ᱫᱚ ᱤᱭᱟᱹ ᱫᱚ ᱵᱩᱡᱷᱟᱹᱜ ᱜᱮᱭᱟ
ᱢᱚᱱᱴᱟᱨᱮ ᱠᱟᱹᱴᱤᱡ ᱨᱥᱠᱟᱹ ᱠᱟᱹᱴᱤᱡ ᱵᱩᱡᱷᱟᱹᱜ ᱜᱮ
ᱦᱳᱭ ᱛᱟᱦᱚᱞᱮ ᱟᱵᱤᱱ ᱥᱮᱫ ᱫᱚ ᱚᱱᱠᱟ ᱩᱫ ᱯᱩᱴᱠᱟᱹ ᱫᱚ ᱵᱟᱱᱟᱨ ᱜᱮ ᱚᱢᱚᱱ ᱵᱟᱲᱟᱜᱼᱟ
ᱦᱮᱸ ᱯᱩᱴᱠᱟᱹ ᱫᱚ ᱟᱫᱚ ᱚᱱᱮ ᱢᱮᱱᱟᱜ ᱠᱚᱣᱟ ᱥᱟᱹᱜᱤᱧ ᱨᱮ ᱥᱩᱨ ᱨᱮᱫᱚ ᱵᱟᱝ
ᱟᱪᱪᱷᱟ ᱟᱪᱪᱷᱟ ᱚᱱᱠᱟ ᱡᱚᱢ ᱞᱮᱠᱟ ᱫᱚ ᱛᱚ ᱦᱩᱭ ᱵᱟᱲᱟᱜ ᱜᱮᱭᱟ᱾
ᱦᱮᱸ ᱢᱟᱱᱮ ᱱᱟᱢᱟᱭᱮ ᱫᱚ ᱦᱩᱭᱩᱜ ᱠᱟᱱ ᱜᱮᱭᱟ ᱡᱮᱢᱚᱱ ᱱᱚᱜᱼᱚᱭ ᱡᱮ ᱵᱟᱨ ᱯᱮ ᱫᱤᱱ ᱞᱟᱦᱟᱜ ᱟᱨ ᱠᱤ᱾
ᱢᱤᱫ ᱫᱤᱱ ᱫᱚ ᱥᱳᱲᱮ ᱦᱩᱭᱱᱟ ᱟᱨ ᱢᱤᱫ ᱫᱤᱱ ᱫᱚ ᱩᱛᱩ ᱦᱩᱭᱱᱟ ᱟᱨᱠᱤ᱾ ᱟᱫᱚ ᱚᱱᱮ ᱚᱱᱠᱟ ᱪᱟᱞᱟᱣ ᱠᱟᱛᱮᱜ ᱨᱮᱦᱚᱸ ᱫᱚᱢᱮ ᱡᱟᱹᱥᱛᱤ ᱫᱚ ᱵᱟᱝ ᱧᱟᱢᱚᱜ ᱜᱮᱭᱟ ᱛᱚ᱾
ᱦᱳᱭ ᱦᱳᱭ ᱦᱳᱭ ᱛᱟᱦᱚᱞᱮ ᱜᱚᱝᱠᱮ ᱞᱟᱹᱭ ᱫᱟᱞᱤᱧ ᱚᱱᱮ- ᱤᱭᱟᱹ ᱩᱛᱩ ᱥᱮ ᱥᱳᱲᱮ ᱫᱚᱵᱤᱱ ᱡᱚᱢ ᱟᱠᱟᱫᱟ᱾ ᱞᱟᱹᱭ ᱠᱮᱫᱟ ᱵᱤᱱ ᱛᱟᱦᱚᱞᱮ᱾ ᱚᱱᱟ ᱯᱩᱴᱠᱟᱹ ᱞᱮᱴᱚ ᱥᱮ ᱟᱨᱚ ᱚᱛ ᱯᱤᱴᱷᱟᱹ ᱥᱮ ᱯᱩᱴᱠᱟᱹ ᱯᱤᱴᱷᱟᱹ ᱚᱱᱟ ᱠᱚᱫᱚᱚᱵᱤᱱ ᱡᱚᱢ ᱵᱟᱲᱟ ᱟᱠᱟᱫ ᱜᱮᱭᱟ ᱥᱮ ᱵᱟᱝ?
ᱵᱟᱝ ᱜᱚᱝᱠᱮ ᱚᱱᱟ ᱞᱮᱴᱚ, ᱯᱤᱴᱷᱟᱹ ᱚᱱᱟ ᱠᱚᱫᱚ ᱡᱚᱢ ᱵᱟᱲᱟ ᱫᱚ ᱵᱟᱝ ᱦᱩᱭ ᱟᱠᱟᱱ ᱜᱮᱭᱟ ᱛᱚ ᱟᱸᱡᱚᱢ ᱦᱚᱸ ᱱᱤᱭᱟᱹᱵᱟᱨ ᱜᱮ ᱯᱳᱭᱞᱳ ᱞᱤᱧ ᱟᱸᱡᱚᱢ ᱠᱮᱫᱟ᱾ ᱟᱫᱚ ᱚᱱᱟ ᱠᱚᱫᱚ ᱵᱟᱲᱟᱭ ᱦᱚᱸ ᱵᱟᱹᱱᱩᱜᱼᱟ ᱟᱨᱠᱤ᱾
ᱚ ᱟᱪᱪᱷᱟ ᱟᱪᱪᱷᱟ ᱚᱱᱟ ᱚᱱᱟ ᱢᱤᱫ ᱫᱷᱟᱣ ᱡᱩᱫᱤ ᱜᱚᱝᱠᱮ ᱵᱤᱱ ᱡᱚᱢᱟ ᱥᱮ-
ᱦᱮᱸ
ᱦᱤᱲᱧ ᱦᱤᱲᱤᱧ ᱜᱮ ᱚᱦᱚᱵᱤᱱ ᱫᱟᱲᱮ ᱠᱮᱭᱟ᱾
ᱦᱩᱭᱩᱜᱼᱟ ᱦᱩᱭᱩᱜᱼᱟ ᱦᱩᱭᱩᱜᱼᱟ ᱦᱩᱭᱩᱜᱼᱟ ᱟᱨ ᱦᱮᱸ
ᱡᱟᱦᱟᱸ ᱫᱚ ᱯᱤᱴᱷᱟᱹ ᱥᱮ ᱞᱮᱴᱚ
ᱦᱮᱸ ᱟᱫᱚ ᱚᱱᱟᱫᱚ ᱜᱚᱝᱠᱮ ᱡᱟᱭᱜᱟ ᱡᱟᱭᱜᱟ ᱟᱨᱠᱤ ᱠᱟᱹᱴᱤᱡ ᱵᱷᱮᱜᱟᱨ ᱜᱮᱭᱟ ᱛᱚ ᱟᱨᱠᱤ ᱢᱟᱱᱮ ᱚᱠᱟᱥᱮᱫ ᱚᱠᱟ ᱞᱮᱠᱟ ᱠᱚ
ᱪᱮᱫᱮ ᱞᱮᱠᱟ ᱦᱳᱭ ᱦᱳᱭ ᱚᱠᱟ ᱴᱚᱴᱷᱟᱨ ᱨᱮ᱾ ᱪᱮᱫ ᱞᱮᱠᱟᱱᱟᱜ ᱛᱚ ᱟᱦᱚ ᱵᱤᱱ ᱞᱟᱹᱭ ᱠᱮᱭᱟ ᱥᱮ᱾ ᱦᱮᱸ ᱛᱚ ᱜᱚᱝᱠᱮ ᱛᱟᱦᱚᱞᱮ ᱚᱠᱛᱚ ᱢᱟᱦᱟ ᱛᱚ ᱦᱤᱡᱩᱜ ᱠᱟᱱᱟ᱾
ᱦᱤᱡᱩᱜ ᱠᱟᱱᱟ᱾
ᱟᱨ ᱟᱹᱞᱤᱧ ᱟᱵᱤᱱ ᱦᱳᱭ ᱟᱨ ᱟᱹᱞᱤᱧ ᱟᱵᱤᱱ ᱥᱟᱶ ᱛᱮ ᱜᱟᱞᱢᱟᱨᱟᱣ ᱜᱟᱞᱢᱟᱨᱟᱣ ᱠᱟᱛᱮᱜ ᱟᱹᱰᱤ ᱢᱚᱸᱡᱽ ᱜᱮᱞᱤᱧ ᱵᱩᱡᱷᱟᱹᱣ ᱠᱮᱫᱟ᱾
ᱟᱪᱪᱷᱟ ᱜᱚᱝᱠᱮ
ᱟᱨ ᱱᱚᱝᱠᱟ ᱜᱮ ᱦᱳᱭ ᱚᱠᱛᱚ ᱠᱚ ᱧᱟᱢ ᱵᱟᱲᱟ ᱞᱮᱱᱠᱷᱟᱱ ᱱᱚᱝᱠᱟ ᱜᱮ ᱟᱨᱚ ᱜᱟᱞᱢᱟᱨᱟᱣ ᱦᱩᱭᱩᱜᱼᱟ᱾